ᱦᱮᱸ ᱡᱚᱦᱟᱨ ᱜᱮ ᱪᱮᱫ ᱞᱮᱠᱟ ᱢᱮᱱᱟᱜ ᱢᱮᱭᱟ?
ᱡᱚᱦᱟᱨ ᱜᱮ ᱤᱧᱫᱚ ᱱᱟᱯᱟᱭ ᱜᱮ᱾ ᱟᱢ ᱪᱮᱫ ᱞᱮᱠᱟ?
ᱤᱧ ᱦᱚᱸ ᱱᱚᱜᱼᱚᱭ ᱢᱚᱴᱟᱢᱩᱴᱤ ᱪᱟᱞᱟᱜ ᱠᱟᱱᱟ ᱟᱨᱠᱤ ᱫᱤᱱ ᱠᱚ
ᱚ
ᱦᱩᱸ ᱦᱩᱸ ᱦᱩᱸ
ᱡᱚᱢ ᱵᱟᱲᱟ ᱠᱚ ᱦᱩᱭᱮᱱᱟ
ᱦᱮᱸ ᱡᱚᱢ ᱵᱟᱲᱟ ᱫᱚ ᱱᱚᱜᱼᱚᱭ ᱦᱩᱭᱱᱟ ᱡᱚᱢ ᱵᱟᱲᱟ ᱠᱟᱛᱮᱜ ᱜᱮ ᱱᱚᱜᱼᱚᱭ ᱤᱧ ᱠᱚᱞ ᱠᱮᱫᱟ
ᱚ
ᱟᱯᱮ ᱫᱚ ᱛᱟᱦᱚᱞᱮ?
ᱦᱮᱸ ᱟᱞᱮ ᱦᱚᱸ ᱮᱭᱛᱚ ᱢᱤᱫ ᱜᱷᱲᱤ ᱞᱟᱦᱟ ᱜᱮ ᱡᱚᱢ ᱦᱩᱭ ᱠᱟᱱᱟ ᱱᱟᱦᱟᱜ ᱧᱤᱫᱟᱹᱣᱟᱜ ᱫᱚ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱛᱮᱦᱤᱧᱟᱜ ᱠᱤᱫᱩᱵ ᱨᱮᱫᱚ ᱪᱮᱫ ᱠᱚᱯᱮ ᱛᱮᱭᱟᱨ ᱞᱮᱫᱼᱟ?
ᱛᱮᱦᱮᱧᱟᱜ ᱠᱤᱫᱩᱵ ᱨᱮᱫᱚ ᱱᱟᱦᱟᱜ ᱥᱚᱵᱽᱡᱤ ᱜᱮ ᱠᱷᱚᱨᱟᱣ ᱦᱩᱭ ᱞᱮᱱᱟ᱾
ᱟᱪᱪᱷᱟ ᱟᱪᱪᱷᱟ ᱟᱪᱪᱷᱟ ᱥᱚᱵᱡᱤ ᱵᱟᱝ
ᱦᱳᱭ ᱦᱳᱭ
ᱟᱭᱩᱵ ᱵᱮᱲᱟ ᱟᱭᱩᱵ ᱵᱮᱲᱟ ᱫᱚ ᱞᱟᱹᱭᱟᱠᱚ ᱥᱚᱵᱡᱤ ᱵᱟᱠᱚ ᱡᱚᱢᱟ
ᱚᱠᱚᱭ ᱵᱟᱲᱟᱭ ᱥᱮ ᱚᱱᱟ ᱫᱚ ᱵᱟᱲᱟᱭ ᱵᱟᱹᱱᱩᱜ ᱠᱟᱫᱟ ᱟᱫᱚ ᱟᱞᱮ ᱠᱚ ᱢᱟᱞᱮ ᱡᱚᱢ ᱠᱮᱜᱼᱟ
ᱦᱮᱸ ᱦᱮᱸ ᱞᱟᱹᱭ ᱟᱠᱚ ᱟᱨᱠᱤ ᱟᱲᱟᱜ ᱟᱲᱟᱜ ᱚᱱᱟ ᱠᱚᱫᱚ ᱵᱟᱠᱚ ᱡᱚᱢᱟ ᱟᱨᱠᱤ
ᱦᱳᱭ ᱦᱳᱭ ᱟᱲᱟᱜ ᱫᱚ ᱱᱟᱦᱟᱜ ᱵᱟᱝᱠᱚ ᱡᱚᱢᱟ ᱛᱚᱵᱮ ᱟᱹᱞᱩ ᱵᱮᱸᱜᱟᱲ ᱯᱚᱴᱚᱞ ᱠᱚᱲᱦᱟ ᱚᱱᱟ ᱠᱚᱫᱚ ᱜᱟᱱᱚᱜ-ᱟ ᱛᱚ
ᱦᱮᱸ ᱦᱮᱸ ᱚᱱᱟ ᱠᱚᱫᱚ ᱜᱟᱱᱚᱜᱼᱟ ᱟᱫᱚ ᱟᱲᱟᱜ ᱜᱮ ᱵᱟᱠᱚ ᱡᱚᱢᱟ ᱟᱨᱠᱤ
ᱟᱞᱮ ᱢᱟ ᱱᱟᱦᱟᱜ ᱛᱟᱦᱚᱞᱮ ᱯᱩᱨᱟᱹᱭ ᱟᱲᱟᱜ ᱢᱟᱞᱮ ᱩᱛᱩ ᱠᱟᱫ ᱫᱚ᱾
ᱟᱪᱪᱷᱟ ᱦᱳᱭᱛᱚ ᱟᱯᱮ ᱥᱮᱫ ᱫᱚ ᱠᱚ ᱡᱚᱢᱟ ᱢᱮᱱᱠᱷᱟᱱ ᱟᱞᱮ ᱥᱮᱫ ᱫᱚ ᱱᱟᱦᱟᱜ ᱠᱚ ᱞᱟᱹᱭᱟ ᱟᱨᱠᱤ ᱡᱮ ᱚᱱᱠᱟ ᱟᱲᱟᱜ ᱠᱚ ᱫᱚ
ᱟᱸᱡᱚᱢ ᱫᱚ ᱤᱧ ᱦᱟᱧ ᱟᱸᱡᱚᱢ ᱟᱠᱟᱜᱼᱟ ᱧᱤᱫᱟᱹ ᱵᱮᱲᱟ ᱫᱚ ᱟᱲᱟᱜ ᱫᱚ ᱵᱟᱝᱠᱚ ᱡᱚᱢᱟ ᱢᱮᱱᱠᱷᱟᱱ ᱟᱞᱮ ᱢᱟᱞᱮ ᱩᱛᱩ ᱠᱟᱫ ᱤᱧ ᱵᱟᱲᱟᱭ ᱠᱟᱛᱮᱫ ᱜᱮᱞᱮ ᱩᱛᱩ ᱠᱟᱜᱼᱟ ᱡᱚᱢ ᱦᱚᱸᱞᱮ ᱡᱚᱢ ᱠᱮᱜᱼᱟ
ᱟᱪᱪᱷᱟ ᱟᱪᱪᱷᱟ ᱟᱪᱪᱷᱟ᱾ ᱟᱰᱤ ᱱᱟᱯᱟᱭ ᱢᱚᱴᱟᱢᱩᱴᱤ ᱡᱚᱢ ᱫᱚ ᱵᱷᱟᱹᱜᱤ ᱵᱷᱟᱜᱤ ᱜᱮ ᱡᱚᱢ ᱦᱩᱭᱩᱜᱼᱟ ᱦᱮᱸ ᱥᱮ ᱱᱮᱛᱟᱨ ᱦᱚᱲᱢᱚ ᱵᱷᱟᱹᱜᱤ ᱫᱚᱦᱚᱭ ᱦᱩᱭᱩᱜ ᱛᱟᱵᱚᱱᱟ᱾ ᱟᱨ ᱛᱟᱦᱚᱞᱮ ᱦᱮᱛᱟᱨ ᱫᱚ ᱪᱮᱫ ᱞᱮᱠᱟ ᱞᱟᱦᱟᱛᱮ ᱵᱚᱞ ᱠᱚᱢ ᱠᱷᱮᱞ ᱠᱟᱱ ᱛᱟᱦᱮᱱᱟ ᱚᱱᱟ ᱠᱚᱫᱚᱢ ᱵᱟᱜᱤ ᱠᱮᱜ-ᱟ ᱥᱮ ᱪᱮᱫ ᱞᱮᱠᱟ ᱟᱨᱠᱤ ᱠᱚᱱᱴᱤᱱᱤᱭᱩ ᱪᱟᱞᱟᱜ ᱠᱟᱱ ᱜᱮᱭᱟ?
ᱚᱱᱟ ᱪᱟᱞᱟᱜ ᱠᱟᱱ ᱜᱮᱭᱟ, ᱚᱱᱟ ᱠᱚ ᱚᱱᱟ ᱠᱚ ᱵᱟᱜᱤ ᱞᱮᱠᱷᱟᱱ ᱫᱚ ᱵᱟᱭ ᱜᱟᱱᱚᱜᱼᱟ ᱚᱱᱟ ᱦᱚᱸ ᱢᱤᱫᱴᱟᱝ ᱨᱟᱹᱥ ᱠᱮ ᱨᱮᱱᱟᱜ ᱠᱟᱛᱷᱟ ᱥᱮ ᱤᱪᱪᱷᱟᱹ ᱨᱮ ᱵᱚᱞᱮ ᱠᱟᱛᱷᱟ ᱚᱱᱟ ᱦᱚᱸ ᱪᱟᱞᱟᱜ ᱠᱟᱱ ᱜᱮᱭᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱵᱚᱞ ᱠᱷᱮᱞ ᱵᱮᱜᱚᱨ ᱦᱩᱸ ᱦᱩᱸ ᱦᱩᱸ᱾ᱵᱚᱞ ᱠᱷᱮᱞ ᱵᱮᱜᱚᱨ ᱟᱨ ᱪᱮᱫ ᱠᱚ ᱠᱚᱨᱟᱣ ᱦᱩᱭᱩᱜ ᱠᱟᱱᱟ ᱛᱟᱦᱚᱞᱮ?
ᱵᱚᱞ ᱠᱷᱮᱞ ᱵᱮᱜᱚᱨ ᱫᱚ ᱱᱟᱦᱟᱜ ᱱᱤᱛᱚᱝ ᱫᱚ ᱚᱱᱟᱜᱮ ᱡᱟᱹᱥᱛᱤ ᱫᱚ ᱠᱷᱮᱞ ᱦᱩᱭᱩᱜ ᱠᱟᱱᱟ ᱟᱨ ᱠᱚᱫᱚ ᱠᱟᱹᱴᱤᱡ
ᱠᱚᱢ ᱧᱚᱜ ᱜᱮ
ᱟᱪᱪᱷᱟ ᱟᱪᱪᱷᱟ ᱟᱪᱪᱷᱟ᱾ ᱱᱚᱰᱮ ᱟᱞᱮ ᱦᱚᱸ ᱢᱤᱫᱴᱟᱝ ᱚᱱᱠᱟᱜᱮ ᱮᱠᱟᱰᱮᱢᱤ ᱠᱚ ᱠᱷᱩᱞᱟᱹᱣ ᱠᱟᱫ ᱛᱟᱞᱮᱭᱟ ᱦᱳᱭ ᱥᱮ᱾ ᱯᱷᱩᱴᱵᱚᱞ ᱨᱮᱱᱟᱜ ᱟᱨᱠᱤ ᱛᱚ ᱚᱱᱟᱜᱮ ᱢᱟᱱᱮ ᱪᱮᱫ ᱞᱮᱠᱟ ᱢᱟᱱᱮ ᱥᱮᱛᱟᱜ ᱨᱮᱢ ᱵᱮᱨᱮᱫ ᱜᱮᱭᱟ ᱥᱮ ᱪᱮᱫ ᱞᱮᱠᱟ ᱟᱨᱠᱤ ᱪᱮᱫ ᱞᱮᱠᱟ ᱢᱟᱱᱮ ᱟᱵᱚᱣᱟᱜ ᱨᱩᱴᱤᱱ ᱪᱮᱫ ᱞᱮᱠᱟ ᱛᱮ ᱫᱚᱦᱚ ᱫᱚᱨᱠᱟᱨ ᱠᱟᱱᱟ ᱟᱢ ᱪᱮᱫ ᱞᱮᱠᱟᱢ ᱞᱟᱹᱭᱟ ᱟᱢᱟᱜ ᱢᱚᱱᱮ ᱛᱮ ᱟᱨᱠᱤ
ᱤᱧ ᱫᱩᱧ ᱢᱚᱱᱮᱭᱟ ᱥᱮᱛᱟᱜ ᱨᱮ ᱵᱮᱨᱮᱫ ᱠᱟᱛᱮ ᱰᱟᱹᱦᱤ ᱛᱮ ᱪᱟᱞᱟᱣ ᱠᱟᱛᱮᱫ ᱠᱷᱮᱞ ᱢᱮ ᱯᱨᱮ ᱯᱮᱠᱴᱤᱥ ᱢᱮ ᱫᱟᱹᱲ ᱢᱮ ᱛᱟᱦᱚᱞᱮ ᱠᱷᱟᱱ ᱦᱚᱲᱢᱚ ᱴᱟᱜ ᱵᱷᱟᱜᱤ ᱛᱟᱦᱮᱱ ᱛᱟᱢᱟ ᱥᱮ ᱟᱢ ᱠᱷᱮᱞ ᱨᱮᱱᱟᱜ ᱦᱚᱸ ᱠᱟᱹᱴᱤᱡ ᱮᱱᱟᱨᱡᱤ ᱛᱟᱦᱮᱱ ᱛᱟᱢᱟ ᱠᱷᱮᱞ ᱨᱮᱦᱚᱸ ᱵᱷᱟᱜᱤᱢ ᱵᱩᱡᱟ
ᱮᱠᱫᱚᱢ ᱮᱠᱫᱚᱢ ᱢᱟᱱᱮ ᱡᱟᱦᱟᱸ ᱫᱚ ᱟᱨᱠᱤ ᱤᱭᱟᱹ ᱠᱟᱱᱟ ᱡᱮ ᱪᱮᱫ ᱤᱧ ᱞᱟᱹᱭᱟ ᱢᱟᱱᱮ ᱤᱧᱜᱮ ᱥᱮᱬᱟ ᱟᱠᱚ ᱠᱟᱱᱟ ᱟᱨᱠᱤ ᱱᱚᱰᱮ ᱡᱟᱦᱟᱸ ᱱᱟᱣᱟ ᱱᱟᱣᱟ ᱜᱤᱫᱽᱨᱟᱹ ᱠᱚ ᱦᱤᱡᱩᱜ ᱠᱟᱱᱟ ᱦᱳᱭ
ᱚ ᱟᱢ ᱛᱟᱦᱚᱞᱮ ᱩᱱᱠᱩ ᱨᱮᱱ ᱢᱟᱪᱮᱫ ᱫᱚ ᱟᱢᱜᱮ
ᱦᱮᱸ ᱦᱮᱸ ᱱᱚᱸᱰᱮ ᱤᱧ ᱥᱮᱬᱟ ᱟᱠᱚ ᱠᱟᱱᱟ ᱛᱚ
ᱚ
ᱟᱢ ᱟᱢᱨᱮᱱ ᱠᱤ ᱡᱟᱦᱟᱸᱭ ᱚᱱᱠᱟ ᱢᱟᱪᱮᱫ ᱢᱮᱱᱟᱜ ᱠᱚᱣᱟ?
ᱤᱧᱨᱮᱱ ᱫᱚ ᱢᱟᱪᱮᱫ ᱫᱚ ᱵᱟᱱᱩᱜ ᱠᱚᱣᱟ ᱤᱧ ᱫᱚ ᱤᱧ ᱛᱮᱜᱮ ᱱᱚᱝᱠᱟ ᱟᱫᱚ ᱵᱟᱲᱟᱭ ᱢᱮᱱᱟᱜ ᱛᱚ ᱟᱫᱚ ᱚᱱᱟᱛᱮ ᱢᱟᱪᱮᱫ ᱟᱠᱚᱣᱟᱜ ᱜᱚᱲᱚ ᱫᱚ ᱦᱟᱛᱟᱣ ᱵᱟᱝ ᱦᱩᱭ ᱠᱟᱱᱟ ᱱᱤᱡᱮ ᱛᱮᱜᱮ ᱡᱟ ᱚᱱᱟ ᱛᱮᱜᱮ ᱵᱷᱟᱜᱤ ᱜᱤᱧ ᱠᱷᱮᱞ ᱜᱮᱭᱟ ᱤᱧ ᱫᱚ᱾
ᱟᱪᱪᱷᱟ ᱟᱪᱪᱷᱟ
ᱟᱫᱚ ᱱᱟᱦᱟᱜ ᱮᱴᱠᱮᱴᱚᱬᱮ ᱦᱩᱭᱩᱜ ᱠᱟᱱ ᱫᱚ ᱦᱟᱸᱜ ᱟᱢ ᱴᱷᱮᱱ ᱠᱷᱚᱱ ᱜᱚᱲᱚ ᱦᱟᱛᱟᱣ ᱦᱩᱭᱩᱜ-ᱟ
ᱦᱩᱸ ᱦᱩᱸ ᱦᱩᱸ ᱱᱚᱸᱰᱮ ᱤᱧ ᱮ ᱥᱮᱛᱟᱜ ᱮᱠᱫᱚᱢ ᱥᱮᱛᱟᱜ ᱮᱠᱫᱚᱢ ᱪᱟᱴᱴᱟ ᱨᱮ ᱜᱤᱫᱽᱨᱟᱹ ᱠᱚ ᱡᱷᱚᱛᱚ ᱮᱠᱫᱚᱢ ᱜᱚᱰᱟᱧ ᱤᱫᱤᱭᱮᱫ ᱠᱚᱣᱟ ᱦᱳᱭ ᱥᱮ
ᱦᱮᱸ ᱦᱮᱸ
ᱟᱨ ᱢᱚᱴᱟᱢᱩᱴᱤ ᱚᱱᱠᱟ ᱡᱟᱦᱟᱸ ᱫᱚ ᱢᱟᱱᱮ ᱯᱩᱱ ᱨᱟᱣᱩᱱᱰ ᱨᱮᱫᱚ ᱫᱟᱹᱲ ᱦᱩᱭᱩᱜ ᱠᱟᱱᱟ ᱯᱳᱱ ᱨᱟᱣᱩᱱᱰ ᱫᱚ ᱮᱠᱟᱞ ᱜᱮ ᱫᱟᱹᱲ ᱞᱟᱹᱠᱛᱤ ᱠᱟᱱᱟ ᱟᱨᱠᱤ ᱱᱮᱛᱟᱨᱟᱜ ᱡᱟᱦᱟᱸ ᱥᱤᱪᱩᱭᱮᱥᱚᱱ ᱪᱟᱞᱟᱜ ᱠᱟᱱᱟ ᱟᱨ ᱡᱩᱫᱤ ᱚ ᱚᱱᱠᱟ ᱦᱚᱸ ᱡᱩᱫᱤ ᱢᱟᱱᱮ ᱵᱟᱢ ᱤᱭᱟᱹᱭᱟ ᱛᱟᱦᱚᱞᱮ ᱠᱷᱟᱱ ᱫᱚ ᱟᱢ ᱵᱟᱢ ᱫᱟᱲᱮᱜ-ᱟ ᱟᱨ ᱥᱮᱛᱟᱜ ᱯᱟᱭᱟᱨ ᱨᱮ ᱪᱮᱫ ᱠᱚ ᱚᱱᱠᱟ ᱡᱟᱦᱟᱸ ᱤᱭᱟᱹ ᱠᱟᱱ ᱛᱟᱵᱚᱱᱟ ᱥᱮᱛᱟᱜ ᱨᱮ ᱡᱟᱦᱟᱸ ᱵᱚᱱ ᱡᱚᱢᱮᱫ-ᱟ ᱚᱱᱟ ᱠᱚᱨᱮ ᱫᱚ ᱪᱮᱫ ᱮᱢ ᱫᱚᱦᱚ ᱟᱠᱟᱫᱟ ᱟᱨᱠᱤ ᱡᱟᱦᱟᱸ ᱟᱵᱚᱣᱟᱜ ᱡᱚᱢ ᱛᱮᱱᱟᱜ ᱟᱨᱠᱤ ᱪᱮᱫ ᱮᱢ ᱫᱚᱦᱚᱣᱟᱠᱟᱫᱟ ᱦᱮᱸ ᱥᱮᱛᱟᱜ ᱯᱟᱭᱟᱨᱮ ᱦᱮᱸ ᱦᱮᱸ ᱪᱮᱫ ᱠᱚᱢ ᱡᱚᱢᱮᱜ-ᱟ ᱟᱨᱠᱤ
ᱡᱚᱢ ᱛᱮᱱᱟᱜ ᱫᱚ ᱟᱭᱢᱟ ᱢᱮᱱᱟᱜ-ᱟ ᱟᱫᱚ ᱚᱠᱟ ᱦᱤᱞᱳᱜ ᱚᱠᱟᱴᱟᱜ ᱡᱚᱢ ᱵᱩᱡᱷᱟᱹᱣᱟ ᱚᱱᱟᱴᱟᱜ ᱜᱮ ᱡᱚᱢ ᱦᱩᱭᱩᱜ-ᱟ ᱟᱨᱠᱤ ᱯᱷᱚᱞ ᱠᱚᱜᱮ ᱛᱚᱣᱟ ᱠᱚ ᱰᱨᱟᱭ ᱯᱷᱨᱩᱴᱥ ᱠᱚ
ᱦᱮᱸ ᱰᱨᱟᱭ ᱯᱷᱨᱩᱴᱥ ᱠᱚ ᱚᱱᱟ ᱫᱚ ᱮᱠᱫᱚᱢ ᱟᱹᱰᱤ ᱮᱠᱟᱞᱜᱮ ᱞᱟᱹᱠᱛᱤ ᱠᱟᱱᱟ ᱟᱨ ᱵᱤᱥᱮᱥ ᱠᱟᱨᱛᱮ ᱛᱮ ᱪᱷᱳᱞᱟ ᱪᱷᱳᱞᱟ ᱞᱚᱦᱚᱫ ᱦᱳᱭ ᱥᱮ ᱪᱷᱳᱞᱟ ᱞᱚᱦᱚᱫ ᱟᱨ ᱠᱟᱭᱨᱟ ᱚᱱᱟ ᱫᱚ ᱢᱟᱱᱮ ᱠᱚᱢᱯᱟᱞᱥᱟᱨᱤ ᱫᱚᱦᱚ ᱠᱟᱜ ᱜᱮ ᱞᱟᱜᱟᱜ-ᱟ ᱦᱳᱭ ᱥᱮ
ᱦᱮᱸ ᱚᱱᱟ ᱫᱚ ᱥᱮᱛᱟᱜ ᱨᱮ ᱡᱚᱢ ᱛᱮᱜᱮ ᱫᱚᱨᱠᱟᱨ ᱚᱱᱟ ᱡᱚᱢ ᱞᱮᱠᱷᱟᱱ ᱦᱚᱲᱢᱚᱴᱟᱜ ᱵᱷᱟᱹᱜᱤ ᱛᱟᱦᱮᱸᱱᱟ ᱞᱟᱸᱜᱟ ᱵᱷᱟᱵᱽᱴᱟᱜ ᱵᱟᱭ ᱵᱩᱡᱷᱟᱹᱜ-ᱟ ᱦᱮᱸ
ᱮᱠᱫᱚᱢ ᱟᱨ ᱚᱱᱟ ᱥᱟᱶᱛᱮ ᱡᱩᱫᱤᱢ ᱫᱟᱲᱮᱭᱟᱜ ᱠᱷᱟᱱ ᱤᱧ ᱢᱤᱫᱴᱟᱝ ᱜᱤᱧ ᱢᱮᱛᱟᱢᱟ ᱚᱱᱟ ᱪᱮᱫ ᱠᱚ ᱞᱮᱭᱟ ᱵᱤᱞᱤ ᱵᱤᱞᱮ ᱛᱤᱠᱤ ᱢᱚᱴᱟᱢᱩᱴᱤ ᱯᱨᱚᱛᱤᱫᱤᱱ ᱯᱮᱭᱟ ᱠᱟᱛᱮᱫ ᱡᱚᱢ ᱞᱮᱠᱷᱟᱱ ᱦᱚᱲᱢᱚ ᱟᱹᱰᱤ ᱛᱟᱡᱟ ᱛᱟᱦᱮᱸᱱᱟ
ᱦᱮᱸ ᱠᱷᱮᱞ ᱞᱟᱹᱜᱤᱫ ᱛᱮᱫᱚ ᱡᱟᱦᱟᱸᱭ ᱠᱚ ᱠᱚ ᱠᱷᱮᱞᱟ ᱩᱱᱠᱩ ᱠᱚᱫᱚ ᱡᱚᱢ ᱫᱚᱨᱠᱟᱨ ᱟᱫᱚ ᱤᱧ ᱫᱚ ᱦᱟᱸᱜ ᱤᱧ ᱠᱷᱮᱞ ᱜᱮᱭᱟ ᱛᱚ ᱟᱫᱚ ᱚᱱᱟ ᱠᱚ ᱥᱮᱛᱟᱜ ᱵᱮᱲᱟ ᱡᱚᱢ ᱫᱚ ᱦᱩᱭᱩᱜ ᱜᱮᱭᱟ ᱚᱱᱟ ᱠᱚ ᱵᱟᱢ ᱡᱚᱢ ᱞᱮᱠᱷᱟᱱ ᱠᱷᱮᱞ ᱨᱮᱱᱟᱜ ᱠᱟᱹᱴᱤᱡ ᱤᱪᱪᱷᱟᱴᱟᱜ ᱵᱟᱝ ᱛᱟᱦᱮᱸᱱᱟ ᱥᱮ ᱦᱚᱲᱢᱚ ᱨᱮ ᱫᱟᱲᱮᱴᱟᱜ ᱵᱟᱝ ᱵᱩᱡᱷᱟᱹᱜ-ᱟ ᱚᱱᱟ ᱡᱚᱢ ᱞᱮᱠᱷᱟᱱ ᱫᱚ ᱦᱚᱲᱢᱚ ᱨᱮ ᱚᱱᱟ ᱞᱟᱸᱜᱟ ᱵᱷᱟᱵᱴᱟᱜ ᱵᱟᱭ ᱛᱟᱦᱮᱸᱱᱟ ᱯᱷᱩᱨᱛᱤ ᱜᱮ ᱵᱩᱡᱷᱟᱹᱜ-ᱟ
ᱮᱠᱫᱚᱢ ᱮᱠᱫᱚᱢ ᱟᱪᱪᱷᱟ ᱢᱚᱴᱟᱢᱩᱴᱤ ᱱᱚᱜᱼᱚᱭ ᱡᱮ ᱟᱵᱚᱨᱮᱱ ᱢᱟᱹᱭ ᱵᱟᱹᱵᱩ ᱛᱟᱠᱚ ᱦᱳᱭ ᱥᱮ
ᱦᱮᱸ
ᱵᱤᱥᱮᱥ ᱠᱟᱭᱛᱮ ᱵᱟᱹᱵᱩ ᱛᱟᱠᱚ ᱟᱨᱠᱤ ᱢᱟᱹᱭ ᱛᱟᱠᱚ ᱫᱚ ᱟᱹᱰᱤ ᱠᱚᱢ ᱜᱮ ᱱᱟᱦᱟᱜ ᱱᱚᱣᱟ ᱦᱮᱜᱼᱮ ᱱᱮᱛᱟᱨ ᱡᱩᱜᱽ ᱨᱮ ᱟᱨᱠᱤ
ᱦᱩᱸ
ᱚᱱᱟ ᱯᱚᱞᱴᱨᱤ ᱠᱷᱮᱞ ᱠᱚᱜᱮ ᱪᱟᱞᱟᱜ ᱠᱟᱱᱟ ᱯᱚᱞᱴᱨᱤ ᱠᱷᱮᱞ ᱛᱚ ᱚᱱᱟ ᱠᱚᱫᱚ ᱪᱮᱫ ᱞᱮᱠᱟ ᱟᱢ ᱪᱮᱫ ᱮᱢ ᱞᱟᱹᱭᱟ ᱡᱮ ᱱᱚᱣᱟ ᱠᱚᱫᱚ ᱵᱷᱟᱜᱤ ᱥᱮ ᱱᱚᱣᱟ ᱠᱚᱫᱚ ᱮᱠᱪᱩᱭᱮᱞᱤ ᱪᱮᱫ ᱞᱮᱠᱟ ᱠᱷᱟᱨᱟᱯ ᱪᱮᱫ ᱞᱮᱠᱟᱢ ᱞᱟᱹᱭᱟ ᱟᱢ ᱟᱢᱟᱜ ᱢᱚᱱᱮ ᱛᱮ
ᱤᱧ ᱫᱩᱧ ᱢᱮᱱᱟ ᱠᱷᱮᱞ ᱟᱢ ᱫᱚ ᱠᱟᱹᱴᱤᱡ ᱵᱷᱟᱞᱮ ᱧᱚᱜ ᱠᱷᱮᱞ ᱢᱮ ᱢᱟᱲᱟᱝ ᱥᱮᱫ ᱞᱟᱯᱷᱟᱝ ᱥᱮᱫ ᱪᱟᱞᱟᱜ ᱢᱮ᱾ ᱯᱚᱞᱴᱨᱤ ᱠᱷᱮᱞ ᱫᱚ ᱟᱛᱳ ᱠᱚᱨᱮ ᱜᱮ ᱱᱟᱦᱟᱜ ᱮᱢ ᱠᱷᱮᱞ ᱠᱮᱭᱟ ᱚᱸᱰᱮ ᱜᱮᱢ ᱠᱷᱮᱞ ᱠᱮᱭᱟ ᱚᱸᱰᱮ ᱜᱮᱢ ᱪᱟᱵᱟ ᱠᱮᱜᱼᱟ ᱚᱸᱰᱮ ᱜᱮᱢ ᱡᱚᱢ ᱪᱟᱵᱟ ᱠᱮᱜᱼᱟ ᱢᱟᱲᱟᱝ ᱧᱚᱜ ᱵᱷᱟᱹᱜᱤ ᱧᱚᱜ ᱮᱢ ᱠᱷᱮᱞ ᱞᱮᱱᱠᱷᱟᱱ ᱫᱚ ᱢᱟᱲᱟᱝ ᱥᱮᱫ ᱮᱢ ᱪᱟᱞᱟᱜᱼᱟ ᱥᱚᱦᱚᱨ ᱵᱟᱡᱟᱨ ᱠᱚᱨᱮᱢ ᱠᱷᱮᱞᱟ ᱠᱟᱹᱴᱤᱡ ᱧᱩᱛᱩᱢ ᱦᱩᱭᱩᱜ ᱛᱟᱢᱟ
ᱮᱠᱫᱚᱢ ᱮᱠᱫᱚᱢ ᱢᱟᱱᱮ ᱵᱮᱯᱟᱨ ᱴᱟᱜ ᱫᱚ ᱦᱩᱭᱩᱜ ᱠᱟᱱᱟ ᱱᱚᱝᱠᱟ ᱱᱚᱜᱼᱚᱭ ᱢᱟᱹᱭ ᱵᱟᱹᱵᱩ ᱛᱟᱠᱚ ᱱᱚᱜᱼᱚᱭ ᱟᱢ ᱦᱚᱢ ᱥᱮᱬᱟᱭᱮᱜᱼᱟ ᱯᱷᱩᱴᱵᱚᱞ ᱠᱷᱮᱞ ᱦᱮᱸ ᱥᱮ ᱛᱚ ᱚᱱᱟᱜᱤᱧ ᱞᱟᱹᱭᱟ ᱡᱮ ᱟᱵᱚ ᱚᱱᱟ ᱯᱩᱞᱴᱤ ᱠᱷᱮᱞ ᱠᱚᱫᱚ ᱚᱱᱟ ᱠᱚᱫᱚ ᱩᱱᱟᱹᱜ ᱫᱚ ᱫᱷᱮᱭᱟᱱ ᱵᱟᱝ ᱮᱢ ᱠᱟᱛᱮᱫ ᱢᱟᱱᱮ ᱢᱟᱨᱟᱝ ᱢᱟᱨᱟᱝ ᱡᱟᱭᱜᱟ ᱠᱚᱨᱮ ᱠᱷᱮᱞ ᱨᱮᱱᱟᱜ ᱠᱷᱮᱞ ᱪᱮᱛᱟᱱ ᱨᱮ ᱟᱵᱚ ᱫᱷᱮᱭᱟᱱ ᱮᱢ ᱫᱚᱨᱠᱟᱨ ᱠᱟᱱ ᱛᱟᱵᱚᱱᱟ ᱦᱮᱸ ᱥᱮ ᱱᱚᱜᱼᱚᱭ ᱵᱟᱹᱵᱩ ᱛᱟᱠᱚ ᱯᱚᱞᱴᱤ ᱠᱷᱮᱞ ᱠᱚ ᱪᱟᱞᱟᱜ ᱠᱟᱱᱟ ᱟᱨ ᱯᱩᱞᱴᱤ ᱠᱷᱮᱞ ᱪᱟᱞᱟᱣ ᱠᱟᱛᱮ ᱦᱚᱭᱛᱳ ᱠᱚ ᱫᱟᱲᱮᱭᱱᱟ ᱦᱮᱸ ᱥᱮ᱾
ᱦᱮᱸ
ᱛᱚ ᱟᱫᱚ ᱡᱟᱦᱟᱸ ᱯᱚᱭᱥᱟ ᱠᱚ ᱫᱟᱲᱮᱭᱱᱟ ᱥᱮ ᱡᱟᱦᱟᱸ ᱯᱚᱞᱴᱨᱤ ᱠᱚ ᱫᱟᱲᱮ ᱠᱮᱫ ᱢᱟᱱᱮ ᱧᱟᱢ ᱠᱮᱫ ᱠᱚᱣᱟ ᱠᱚᱺ ᱟᱫᱚ ᱚᱸᱰᱮ ᱠᱷᱚᱱᱟᱜ ᱟᱫᱚ ᱪᱤᱠᱟᱹᱭ ᱫᱟᱠᱚ ᱡᱤᱛᱟᱹᱣᱮᱱ ᱠᱷᱟᱡ ᱫᱚᱠᱚ ᱯᱟᱹᱣᱨᱟᱹ ᱠᱚ ᱧᱩᱭᱫᱟ ᱦᱮᱸ ᱥᱮ᱾
ᱦᱮᱸ ᱦᱮᱸ ᱱᱚᱣᱟ ᱫᱚ ᱠᱟᱹᱴᱤᱡ ᱵᱟᱹᱲᱤᱡ ᱫᱤᱠ ᱥᱮᱫ ᱜᱮ ᱪᱟᱞᱟᱜ ᱠᱟᱱᱟ ᱯᱟᱹᱣᱨᱟᱹ ᱠᱚᱠᱚ ᱧᱩᱭᱮᱜᱼᱟ᱾ ᱠᱷᱮᱞ ᱠᱚ ᱫᱟᱲᱮᱭᱮᱱ ᱠᱷᱟᱱ ᱫᱚ ᱯᱳᱞᱴᱤ ᱥᱟᱶᱛᱮ
ᱮᱠᱫᱚᱢ ᱟᱨ ᱱᱚᱜᱼᱚᱭ ᱡᱮ ᱟᱫᱚ ᱚᱱᱠᱟ ᱟᱫᱚ ᱡᱟᱦᱟᱸ ᱟᱠᱚᱣᱟᱜ ᱢᱤᱫᱴᱟᱝ ᱯᱷᱤᱴᱱᱮᱥ ᱡᱟᱦᱟᱸ ᱯᱨᱚᱛᱤᱫᱤᱱ ᱥᱮᱛᱟᱜ ᱯᱟᱭᱟᱨ ᱨᱮ ᱵᱮᱨᱮᱫ ᱠᱟᱛᱮᱢ ᱠᱚᱨᱟᱣ ᱮᱫᱟ ᱚᱱᱟ ᱫᱚ ᱟᱠᱚᱣᱟᱜ ᱢᱟᱱᱮ ᱱᱟᱥᱟᱣ ᱪᱟᱞᱟᱜ ᱠᱟᱱᱟ ᱦᱮᱸ ᱥᱮ ᱵᱟᱝ
ᱦᱮᱸ ᱚᱱᱟ ᱯᱟᱹᱣᱨᱟᱹ ᱧᱩ ᱞᱮᱠᱷᱟᱱ ᱚᱱᱟ ᱫᱚ ᱵᱟᱹᱲᱤᱡᱚᱜ ᱠᱟᱱ ᱛᱟᱠᱚᱣᱟ ᱟᱠᱚᱣᱟᱜ ᱦᱚᱲᱢᱚ ᱴᱟᱜ ᱫᱚ
ᱮᱠᱫᱚᱢ ᱮᱠᱫᱚᱢ ᱮᱠᱫᱚᱢ ᱚᱱᱟᱜᱮ ᱟᱨᱠᱤ, ᱤᱧ ᱞᱟᱹᱭᱟᱹᱧ ᱡᱮ ᱢᱳᱚᱴᱟᱢᱳᱴᱤ ᱟᱵᱚ ᱡᱩᱫᱤ ᱚᱱᱟ ᱠᱚ ᱢᱟᱱᱮ ᱥᱟᱦᱟ ᱜᱤᱰᱤ ᱠᱟᱛᱮ ᱟᱞᱟᱫᱟ ᱢᱮᱫᱴᱟᱝ ᱢᱮᱪ ᱠᱷᱮᱞ ᱥᱮ ᱡᱟᱦᱟᱸᱱᱟᱜ ᱚᱱᱠᱟ ᱢᱮᱫᱴᱟᱝ ᱮᱢ ᱫᱚᱦᱚ ᱠᱮᱫᱟ᱾ ᱦᱮᱸ ᱥᱮ
ᱦᱮᱸ ᱦᱮᱸ
ᱟᱨᱚ ᱟᱹᱰᱤ ᱟᱭᱢᱟ ᱜᱟᱱ ᱟᱹᱰᱤ ᱟᱭᱢᱟ ᱠᱷᱮᱛᱨᱚ ᱨᱮ ᱧᱮᱞᱚᱜ ᱠᱟᱱᱟ ᱡᱮ ᱢᱟᱹᱭ ᱵᱟᱹᱵᱩ ᱛᱟᱠᱚ ᱚᱱᱠᱟ ᱠᱷᱮᱞ ᱠᱚ ᱪᱟᱞᱟᱜ ᱠᱟᱱᱟ ᱟᱨ ᱥᱮᱛᱟᱜ ᱨᱮᱠᱚ ᱪᱟᱞᱟᱜ ᱠᱟᱱᱟ ᱦᱟᱱᱮ ᱛᱟᱞᱟ ᱧᱤᱫᱟᱹ ᱠᱚ ᱦᱤᱡᱩᱜ ᱠᱟᱱᱟ ᱟᱨ ᱚᱱᱟ ᱫᱚ ᱢᱮᱫᱴᱟᱝ ᱚᱲᱟᱜ ᱨᱮᱦᱚᱸ ᱢᱮᱫᱴᱟᱝ ᱚᱥᱟᱱᱛᱤ ᱦᱮᱸ ᱥᱮ ᱵᱟᱝ,
ᱦᱳᱭ ᱱᱚᱝᱠᱟ ᱫᱚ ᱵᱟᱝ ᱴᱷᱤᱠᱟ ᱠᱷᱮᱞᱮᱢ ᱪᱟᱞᱟᱣ ᱟᱠᱟᱱᱟ ᱠᱷᱮᱞ ᱨᱮᱱᱟᱜ ᱚᱠᱛᱚ ᱢᱩᱪᱟᱹᱫ ᱮᱱᱟ ᱛᱤᱱᱟᱹᱜ ᱡᱚᱢ ᱧᱩ ᱛᱮᱱᱟᱜ ᱛᱟᱦᱮᱸ ᱠᱟᱱᱟ ᱚᱱᱟ ᱡᱚᱢ ᱢᱮ ᱢᱮᱱᱠᱷᱟᱱ ᱦᱟᱺᱰᱤ ᱯᱟᱹᱣᱨᱟᱹ ᱫᱚ ᱵᱟᱝ ᱧᱩ ᱵᱟᱝ ᱡᱚᱢ ᱞᱮᱠᱷᱟᱱ ᱜᱮ ᱵᱷᱟᱜᱮ ᱫᱚ᱾ ᱟᱨᱠᱤ ᱠᱷᱮᱞ ᱞᱟᱹᱜᱤᱫ ᱛᱮᱫᱚ ᱦᱚᱲᱢᱚ ᱵᱟᱹᱲᱤᱡᱚᱜᱼᱟ ᱥᱮ ᱚᱱᱠᱟ ᱡᱩᱚᱫᱤᱢ ᱧᱩᱭᱟᱢ ᱡᱚᱢᱟᱢ ᱦᱚᱲᱢᱚ ᱫᱚ ᱴᱷᱤᱠ ᱵᱟᱭ ᱛᱟᱦᱮᱱ ᱛᱟᱢᱟ ᱠᱷᱮᱞ ᱨᱮᱦᱚᱸ ᱚᱱᱠᱟ ᱵᱟᱢ ᱠᱷᱮᱞ ᱫᱟᱲᱮᱭᱟᱜᱼᱟ᱾
ᱮᱠᱫᱚᱢ ᱮᱠᱫᱚᱢ ᱮᱠᱫᱚᱢ
ᱦᱮᱸ
ᱛᱟᱦᱞᱮ ᱠᱷᱮᱞ ᱵᱮᱜᱚᱨ ᱠᱤ ᱡᱟᱦᱱᱟᱜ ᱚᱱᱠᱟ ᱪᱟᱥ ᱠᱟᱹᱢᱤ ᱠᱚ ᱫᱷᱩᱨᱟᱹᱣ ᱦᱩᱭᱩᱜ ᱠᱟᱱᱟ ᱥᱮ
ᱦᱮᱸ ᱦᱮᱸ ᱪᱟᱥ ᱠᱟᱹᱢᱤ ᱫᱚ ᱦᱮᱸ ᱛᱷᱚᱲᱟ ᱛᱷᱚᱲᱟ ᱫᱚ ᱜᱟᱱ ᱜᱤᱭᱟᱹᱧ ᱵᱟᱲᱟᱭ ᱜᱤᱭᱟᱹᱧ ᱠᱷᱟᱹᱞᱤ ᱜᱮᱢ ᱠᱷᱮᱞ ᱞᱮᱠᱷᱟᱱ ᱫᱚ ᱵᱟᱭ ᱜᱟᱱᱚᱜᱼᱟ ᱪᱟᱥ ᱠᱟᱹᱢᱤ ᱦᱚᱸ ᱫᱚᱨᱠᱟᱨ ᱟᱹᱛᱩ ᱫᱤᱥᱚᱢ ᱚᱲᱟᱜ ᱨᱮᱱ ᱠᱩᱲᱤ ᱦᱚᱯᱚᱱ ᱫᱚ ᱡᱚᱛᱚ ᱡᱚᱛᱚ ᱜᱮ ᱥᱮᱬᱟ ᱫᱚᱨᱠᱟᱨ ᱟᱫᱚ ᱤᱱᱠᱟ ᱫᱚ ᱱᱟᱦᱟᱜ ᱛᱷᱚᱲᱟ ᱛᱷᱚᱲᱟ ᱫᱚ ᱵᱟᱲᱟᱭ ᱢᱮᱱᱟᱜ ᱜᱮᱭᱟ ᱥᱚᱦᱚᱨ ᱵᱟᱡᱟᱨ ᱨᱮᱫᱚ ᱫᱚ ᱩᱱᱟᱹᱜ ᱫᱚ ᱵᱟᱝ ᱜᱮ ᱪᱟᱞᱟᱣ ᱦᱩᱭ ᱠᱟᱱᱟ᱾
ᱮᱠᱫᱚᱢ ᱮᱠᱫᱚᱢ ᱢᱟᱱᱮ ᱢᱟᱱᱮ ᱡᱟᱦᱟᱱᱟᱜ ᱵᱮᱜᱚᱨ ᱦᱚᱸ ᱡᱟᱦᱟᱸ ᱜᱮ ᱟᱵᱚ ᱪᱟᱥ ᱠᱟᱹᱢᱤ ᱫᱚ ᱚᱱᱟ ᱫᱚ ᱟᱵᱚ ᱵᱟᱲᱟᱭ ᱞᱟᱹᱠᱛᱤ ᱠᱟᱱ ᱛᱟᱵᱚᱱᱟ ᱪᱮᱫᱟᱜ ᱥᱮ ᱦᱮᱸᱻ ᱦᱮᱸ ᱟᱵᱚ ᱫᱚ ᱢᱟᱱᱮ ᱦᱟᱥᱟ ᱡᱟᱭᱜᱟ ᱠᱚ ᱢᱮᱱᱟᱜ ᱛᱟᱵᱚᱱᱟ ᱦᱳᱭ ᱥᱮ
ᱦᱟᱸ ᱦᱟᱸ
ᱛᱟᱦᱚᱞᱮ ᱟᱵᱚ ᱢᱚᱴᱟᱢᱩᱴᱤ ᱪᱟᱥ ᱠᱟᱹᱢᱤ ᱫᱚ ᱮᱠᱫᱚᱢ ᱜᱮ ᱚᱱᱟ ᱠᱚ ᱫᱚ ᱵᱟᱲᱟᱭ ᱠᱟᱜ ᱫᱚᱨᱠᱟᱨ ᱡᱩᱫᱤ ᱡᱟᱦᱟᱸ ᱛᱤᱥ ᱦᱚᱭᱛᱳ ᱦᱮᱸᱼ ᱦᱚᱳᱭᱛᱳ ᱠᱷᱮᱞ ᱛᱮ ᱵᱟᱝᱵᱚᱱ ᱥᱟᱠᱥᱮᱥ ᱫᱟᱲᱮᱭᱟᱫᱟ, ᱥᱟᱠᱥᱮᱥ ᱧᱟᱢᱚᱜ ᱜᱮᱭᱟ ᱚᱱᱟ ᱦᱚᱸᱛᱚ ᱢᱤᱫᱴᱟᱝ ᱵᱮᱯᱟᱨ ᱫᱚ ᱵᱟᱝ ᱠᱟᱱᱟ ᱥᱮ᱾
ᱦᱟᱸ
ᱦᱮᱸ ᱥᱟᱠᱥᱮᱥ ᱫᱚ ᱱᱟᱜ ᱵᱟᱝ ᱦᱚᱸ ᱧᱟᱢ ᱫᱟᱲᱮᱭᱟᱜᱼᱟ ᱦᱮᱸ ᱥᱮ
ᱦᱩᱸ ᱦᱩᱸ
ᱮᱠᱫᱚᱢ ᱮᱠᱫᱚᱢ ᱛᱚ ᱚᱱᱟ ᱜᱮ ᱟᱨᱠᱤ ᱥᱟᱱᱟᱢᱟᱜ ᱜᱮᱵᱚᱱ ᱥᱮᱬᱟ ᱫᱚᱦᱚ ᱠᱟᱜ ᱢᱟ ᱦᱮᱸ ᱥᱮ
ᱡᱚᱛᱚᱣᱟᱜ ᱜᱮ ᱫᱚᱨᱠᱟᱨ ᱡᱚᱛᱚ ᱜᱮᱵᱚᱱ ᱥᱮᱬᱟ ᱠᱟᱜᱼᱟ ᱠᱷᱮᱞ ᱦᱚᱵᱚᱱ ᱥᱮᱬᱟᱭᱟ ᱪᱟᱥᱼᱵᱟᱥ ᱦᱮᱱᱟᱜ ᱠᱟᱹᱢᱤ ᱦᱚᱸᱵᱚᱱ ᱥᱮᱬᱟᱭᱟ ᱡᱷᱚᱛᱚ ᱞᱮᱠᱟᱱᱟᱜ ᱜᱮᱵᱚᱱ ᱥᱮᱬᱟ ᱫᱚᱦᱚ ᱠᱟᱜᱼᱟ ᱡᱚᱛᱚᱣᱟᱜ ᱜᱮ ᱡᱤᱭᱚᱱ ᱨᱮ ᱞᱟᱠ ᱯᱮᱭᱟ ᱡᱤᱭᱚᱱ ᱨᱮ ᱛᱟᱲᱟᱢ ᱰᱟᱦᱟᱨ ᱨᱮ ᱡᱚᱛᱚ ᱞᱮᱠᱟᱱᱟᱜ ᱜᱮ ᱫᱚᱨᱠᱟᱨ ᱢᱤᱫ ᱴᱮᱱ ᱜᱮᱢ ᱥᱮᱬᱟ ᱞᱮᱠᱷᱟᱱ ᱫᱚ ᱵᱟᱭ ᱜᱟᱱᱚᱜᱼᱟ, ᱢᱤᱫᱴᱟᱝ ᱠᱟᱹᱢᱤ ᱛᱮᱫᱚ ᱥᱟᱠᱥᱮᱥ ᱫᱚ ᱵᱟᱝ ᱧᱟᱢᱚᱜᱼᱟ, ᱡᱷᱚᱛᱚ ᱞᱮᱠᱟᱱᱟᱜ ᱠᱟᱹᱢᱤ ᱦᱩᱭᱩᱜᱼᱟ, ᱡᱷᱚᱛᱚ ᱞᱮᱠᱟᱱᱟᱜ ᱠᱟᱹᱢᱤ ᱨᱮ ᱡᱚᱲᱟᱣ ᱛᱟᱦᱮᱱ ᱦᱩᱭᱩᱜᱼᱟ᱾
ᱦᱮᱸ ᱦᱮᱸᱼᱦᱮᱸ ᱡᱚᱛᱚ ᱞᱮᱠᱟᱱᱟᱜ ᱠᱟᱹᱢᱤ ᱜᱮ ᱥᱮᱬᱟ ᱟᱠᱟᱫ ᱫᱚᱨᱠᱟᱨ ᱠᱟᱱᱟ ᱟᱨ ᱦᱮ ᱟ ᱚᱱᱠᱟ ᱡᱩᱫᱤ ᱡᱷᱚᱛᱚ ᱞᱮᱠᱟᱱᱟᱜ ᱠᱟᱹᱢᱤ ᱵᱚᱱ ᱥᱮᱬᱟ ᱠᱟᱜᱼᱟ ᱜᱚᱴᱟ ᱫᱤᱥᱚᱢ ᱵᱚᱱ ᱫᱟᱲᱟ ᱫᱟᱲᱮᱭᱟᱜᱼᱟ ᱦᱮᱸ ᱥᱮ
ᱦᱮᱸ ᱦᱮᱸ ᱟᱢ ᱫᱚ ᱛᱟᱦᱚᱞᱮ ᱱᱟᱦᱮᱞ ᱪᱮᱫ ᱠᱚᱫᱚᱢ ᱵᱟᱲᱟᱭᱟ ᱥᱮ ᱵᱟᱝ?
ᱦᱸᱢ ᱱᱟᱦᱮᱞ ᱥᱤᱭᱳᱜ ᱠᱚ ᱫᱚ ᱤᱧ ᱫᱚ ᱱᱟᱦᱟᱜ ᱱᱤᱛᱚᱜ ᱫᱚ ᱱᱟᱦᱮᱞ ᱥᱮᱫ ᱠᱚ ᱵᱚᱞᱛᱮ ᱪᱮᱫ ᱞᱮᱠᱟᱧ ᱞᱟᱹᱭᱟ ᱠᱚᱨᱟᱣ ᱫᱚ ᱠᱚᱨᱟᱣ ᱦᱩᱭᱩᱜ ᱜᱮᱭᱟ᱾ ᱦᱮᱸ ᱥᱮ, ᱟᱞᱮ ᱫᱚ ᱢᱳᱴᱟᱢᱩᱴᱤ ᱚᱱᱠᱟ ᱢᱚᱬᱮ ᱵᱚᱭᱦᱟᱜ ᱟᱞᱮ ᱦᱮᱸ ᱥᱮ ᱟᱫᱚ ᱱᱟᱦᱟᱜ ᱤᱧ ᱫᱚ ᱱᱟᱦᱟᱜ ᱪᱟᱥ ᱠᱟᱹᱢᱤ ᱫᱚ ᱱᱤᱛᱚᱜ ᱫᱚ ᱵᱟᱝ ᱠᱚᱨᱟᱣ ᱦᱩᱭᱩᱜ ᱠᱟᱱ ᱤᱧᱟᱹᱜ ᱚᱸᱰᱮ ᱦᱩᱰᱤᱧ ᱵᱚᱭᱦᱟ ᱛᱟᱠᱚ ᱢᱮᱱᱟᱜ ᱠᱚᱣᱟ ᱤᱧ ᱜᱮ ᱡᱚᱛᱚ ᱠᱷᱚᱱᱟᱜ ᱢᱟᱨᱟᱝᱼᱟ
ᱳ
ᱦᱮᱸ ᱟᱫᱚ ᱦᱩᱰᱤᱧ ᱵᱚᱭᱦᱟ ᱛᱟᱠᱚ ᱪᱟᱥ ᱠᱟᱹᱢᱤ ᱫᱚᱠᱚ ᱧᱮᱞ ᱮᱫᱟ, ᱟᱨ ᱤᱧ ᱫᱚ ᱱᱟᱦᱟᱜ ᱱᱚᱜ ᱱᱚᱝᱠᱟ ᱮᱸᱸ ᱟᱯᱟᱛᱚᱛᱚ ᱦᱳᱭᱛᱳ ᱫᱤᱞᱞᱤ ᱨᱮ ᱢᱮᱱᱟᱜ ᱟᱠᱟᱫᱤᱧ ᱫᱤᱞᱞᱤ ᱨᱮᱜᱮ ᱱᱤᱛᱚᱜ ᱫᱚ ᱱᱚᱰᱮ ᱡᱟᱦᱟᱸ ᱠᱳᱪᱤᱝ ᱮᱠᱟᱰᱮᱢᱤ ᱠᱷᱩᱞᱟᱹᱣ ᱦᱩᱭ ᱟᱠᱟᱱᱟ᱾
ᱦᱳᱭ ᱦᱳᱭ ᱦᱳᱭ ᱟᱫᱚ ᱠᱟᱹᱣᱰᱤ ᱜᱚᱲᱚ ᱫᱚ ᱦᱩᱢᱟᱣᱠᱚ ᱠᱟᱱᱟ ᱚᱱᱟ ᱠᱷᱟᱱ ᱜᱮ ᱦᱟᱸᱜ ᱜᱟᱱᱚᱜᱼᱟ᱾
ᱦᱮᱸ ᱦᱮᱸ ᱠᱟᱹᱣᱰᱤ ᱜᱚᱲᱚ ᱫᱚ ᱚᱱᱟ ᱠᱚᱫᱚ ᱮᱢᱚᱜ ᱦᱩᱭᱩᱜ ᱠᱟᱱᱟ ᱥᱟᱱᱟᱢᱟᱜ ᱜᱮ ᱟᱨ ᱡᱟᱦᱟᱸᱱᱟᱜ ᱫᱚ ᱚᱱᱠᱟ ᱫᱚ ᱵᱟ ᱠᱩ ᱞᱟᱹᱭᱼᱟ ᱡᱮ ᱦᱤᱡᱩᱜ ᱢᱮ ᱥᱮ ᱟᱫᱚ ᱯᱩᱱ ᱵᱚᱭᱦᱟ ᱢᱮᱱᱟᱜ ᱠᱚᱣᱟ ᱥᱮ ᱚᱲᱟᱜ ᱨᱮ᱾
ᱦᱮᱸ ᱦᱮᱸ ᱛᱟᱦᱚᱞᱮ ᱫᱤᱞᱞᱤ ᱨᱮᱱᱟᱜ ᱠᱳᱪᱤᱝ ᱥᱮᱱᱴᱟᱨ ᱨᱮᱱᱟᱜ ᱧᱩᱛᱩᱢ ᱫᱚ ᱪᱮᱫ?
ᱴᱩᱰᱩ ᱮᱠᱟᱰᱮᱢᱤ
ᱚᱸ
ᱟᱸᱡᱚᱢ ᱠᱟᱜᱼᱟ ᱵᱤᱱ ᱮᱸ ᱜᱩᱜᱩᱞ ᱨᱮ ᱥᱟᱨᱪᱚ ᱵᱤᱱ ᱧᱟᱢ ᱟᱵᱤᱱ᱾
ᱦᱮᱸᱸ ᱡᱟᱦᱟᱸ ᱛᱤᱥ ᱮᱸᱴᱠᱮᱴᱚᱬᱮ ᱡᱟᱦᱟᱸᱴᱟᱜ ᱦᱩᱭ ᱞᱮᱱᱠᱷᱟᱱ ᱟᱵᱤᱱ ᱴᱷᱮᱱ ᱠᱷᱚᱱ ᱜᱚᱲ ᱦᱟᱛᱟᱣ ᱦᱩᱭᱩᱜᱼᱟ ᱱᱟᱦᱟᱜ
ᱮᱠᱫᱚᱢ ᱮᱠᱫᱚᱢ ᱜᱚᱲᱚ ᱟᱯᱮ ᱡᱟᱦᱟᱸ ᱞᱮᱠᱟ
ᱥᱮᱞᱮᱫᱚᱜ ᱨᱮᱱᱟᱜ ᱞᱤᱧ ᱪᱮᱥᱴᱟᱭᱟ᱾
ᱮᱠᱫᱚᱢ ᱮᱠᱫᱚᱢ ᱟᱯᱮ ᱡᱩᱫᱤ ᱚᱱᱠᱟ ᱯᱮ ᱢᱚᱱᱮᱭᱟ ᱡᱮ ᱞᱟᱦᱟ ᱥᱮᱫ ᱞᱟᱯᱷᱟᱝ ᱥᱮᱫ ᱪᱟᱞᱟᱜ ᱦᱩᱭᱩᱜᱼᱟ ᱦᱳᱭ ᱥᱮ ᱦᱳᱭᱛᱚ ᱤᱧ ᱥᱟᱶ ᱫᱚ ᱱᱚᱝᱠᱟ ᱩᱯᱨᱩᱢ ᱢᱮᱱᱟᱜ ᱜᱮᱭᱟ ᱱᱚᱜᱼᱚᱭ ᱜᱚᱞᱯᱚ ᱵᱟᱲᱟ ᱦᱩᱭᱩᱜ ᱠᱟᱱᱟ ᱦᱮᱸ ᱥᱮ ᱛᱚ ᱤᱧ ᱥᱟᱶ ᱢᱚᱴᱟᱢᱩᱴᱤ ᱟᱢ ᱦᱤᱡᱩᱜ ᱢᱮ ᱢᱚᱴᱟᱢᱩᱴᱤ ᱮ ᱪᱮᱛᱟᱱ ᱥᱮᱫ ᱟᱢ ᱨᱟᱠᱟᱵ ᱨᱮᱱᱟᱜ ᱫᱟᱭᱤᱛᱛᱚ ᱤᱧ ᱢᱟᱱᱮ ᱦᱟᱛᱟᱣ ᱫᱟᱲᱮᱹᱭᱟᱜᱼᱟ᱾
ᱟᱪᱪᱷᱟ ᱛᱟᱦᱚᱞᱮ ᱜᱟᱯᱟ ᱢᱮᱭᱟᱝ ᱥᱮᱜ ᱜᱮ ᱱᱟᱦᱟᱜ ᱫᱤᱞᱞᱤ ᱪᱟᱞᱟᱜ ᱨᱮᱱᱟᱜ ᱫᱚᱧ ᱪᱮᱥᱴᱟᱭᱟ᱾ ᱟᱢᱟᱜ ᱮᱠᱟᱰᱮᱢᱤᱴᱟᱜ ᱠᱟᱹᱴᱤᱡ ᱧᱮᱞ ᱟᱹᱜᱩ ᱨᱮᱱᱟᱜ
ᱮᱠᱫᱚᱢ ᱮᱠᱫᱚᱢ ᱮᱠᱫᱚᱢ ᱱᱚᱰᱮ ᱟᱭᱢᱟ ᱟᱭᱢᱟ ᱜᱤᱫᱽᱨᱟᱹ ᱜᱮ ᱱᱚᱰᱮ ᱱᱟᱣᱟ ᱱᱟᱣᱟ ᱠᱚ ᱦᱮᱡ ᱠᱟᱱᱟ ᱦᱮᱸᱥᱮ ᱛᱚ ᱢᱚᱴᱟᱢᱩᱴᱤ ᱚᱱᱠᱟ ᱠᱷᱮᱹᱞ ᱪᱮᱛᱟᱱ ᱧᱮᱞᱮᱫ ᱛᱟᱠᱚᱣᱟᱞᱤᱧ ᱟᱹᱰᱤ ᱢᱟᱱᱮ ᱟᱹᱰᱤ ᱢᱟᱨᱟᱝ ᱢᱤᱫᱴᱟᱝ ᱟᱜᱽᱨᱚᱦᱚ ᱢᱮᱱᱟᱜ ᱛᱟᱠᱚᱣᱟ ᱱᱚᱛᱮ ᱟᱵᱚ ᱥᱟᱱᱛᱟᱲ ᱠᱚ ᱵᱷᱟᱹᱜᱤ ᱜᱮ ᱢᱮᱱᱟᱜ ᱠᱚᱣᱟ ᱱᱚᱸᱰᱮ᱾
ᱫᱤᱞᱞᱤ ᱨᱮ
ᱦᱩᱸ ᱦᱩᱸ ᱱᱚᱸᱰᱮ ᱟᱹᱰᱤ ᱟᱭᱢᱟ ᱥᱟᱱᱛᱟᱲ ᱢᱮᱱᱟᱜ ᱠᱚᱣᱟ ᱟᱨ ᱵᱤᱥᱮᱥ ᱠᱟᱨᱛᱮ ᱱᱚᱣᱟ ᱠᱳᱪᱤᱝ ᱫᱚ ᱱᱟᱦᱟᱜ ᱟᱼ ᱢᱟᱱᱮ ᱟᱵᱚ ᱥᱟᱱᱛᱟᱲ ᱠᱚ ᱞᱟᱹᱜᱤᱫ ᱜᱮ ᱠᱷᱩᱞᱟᱹᱣ ᱦᱩᱭ ᱟᱠᱟᱱᱟ᱾
ᱦᱮᱸ ᱦᱮᱸᱦᱮᱸ ᱛᱟᱦᱮᱸᱱ ᱡᱟᱭᱜᱟ ᱠᱚ ᱦᱮᱱᱟᱜ ᱟ ᱛᱚ?
ᱦᱮᱸ ᱱᱚᱰᱮ ᱢᱟᱹᱭ ᱛᱟᱠᱚ ᱞᱟᱹᱜᱤᱫ ᱦᱳᱥᱴᱮᱞ ᱢᱮᱱᱟᱜᱼᱟ ᱱᱟᱦᱟᱜ ᱱᱤᱛᱚᱜ ᱫᱚ᱾
ᱡᱚᱢ ᱧᱩ ᱨᱮᱱᱟᱜ ᱵᱮᱵᱚᱥᱛᱟ?
ᱦᱮᱸ ᱡᱚᱢ ᱧᱩ ᱨᱮᱱᱟᱜ ᱦᱚᱸ ᱵᱮᱵᱚᱥᱛᱟ ᱢᱮᱱᱟᱜᱼᱟ ᱥᱟᱱᱟᱢᱟᱜ ᱜᱮ ᱦᱮᱸᱥᱮ᱾
ᱛᱟᱦᱚᱞᱮ ᱪᱟᱞᱟᱣ ᱞᱮᱱᱠᱷᱟᱱ ᱮᱴᱠᱮᱴᱚᱬᱮ ᱚᱸᱰᱮ ᱫᱚ ᱵᱟᱝ ᱦᱩᱭᱩᱜ ᱟᱛᱚ?
ᱵᱟᱝ ᱵᱟᱝ ᱚᱱᱠᱟ ᱮᱴᱠᱮᱴᱚᱬᱮ ᱫᱚ ᱪᱮᱫ ᱦᱚᱸ ᱵᱟᱝ ᱦᱩᱭᱩᱜᱼᱟ᱾ ᱟᱨ ᱚᱝᱠᱟ ᱢᱟᱹᱭ ᱛᱟᱠᱚ ᱞᱟᱹᱜᱤᱫ ᱦᱳᱥᱴᱮᱞ ᱢᱮᱱᱟᱜᱼᱟ᱾ ᱟᱨ ᱚᱸᱰᱮ ᱢᱚᱴᱟᱢᱩᱴᱤ ᱵᱟᱨᱭᱟ ᱜᱟᱱ ᱚᱱᱠᱟ ᱱᱟᱭᱤᱴ ᱜᱟᱨᱰ ᱢᱮᱱᱟᱜ ᱠᱚᱣᱟ᱾ ᱦᱮᱸ ᱥᱮ ᱟᱨ ᱮᱠᱪᱩᱭᱮᱞᱤ ᱚᱱᱟ ᱫᱚ ᱦᱟᱸᱜ ᱮ ᱢᱤᱫᱴᱟᱝ ᱥᱚᱝᱥᱛᱷᱟ ᱟᱨᱠᱤ ᱜᱚᱲᱚᱭ ᱮᱢᱟᱞᱤᱧ ᱠᱟᱱᱟ ᱦᱮᱸ ᱥᱮ᱾
ᱦᱮᱸ
ᱟᱹᱰᱤ ᱨᱚᱠᱚᱢ ᱟᱭᱢᱟ ᱟᱭᱢᱟ ᱥᱚᱝᱥᱛᱷᱟ ᱠᱚ ᱞᱟᱦᱟ ᱦᱮᱡ ᱟᱠᱟᱱᱟ ᱩᱱᱠᱩ ᱜᱚᱲᱚ ᱠᱚ ᱮᱢᱚᱜ ᱠᱟᱱᱟ᱾ ᱟᱨ ᱮᱠᱟᱭ ᱫᱷᱟᱨᱮ ᱛᱮᱫᱚ ᱱᱚᱝᱠᱟᱱᱟᱜ ᱫᱚ ᱥᱚᱢᱵᱷᱚᱵ ᱵᱟᱝ ᱠᱟᱱᱟ ᱥᱮ᱾
ᱦᱮᱸ ᱦᱮᱸ